ᱦᱮᱸ ᱟᱸᱡᱚᱢ ᱴᱷᱤᱠᱟᱹᱜ ᱠᱟᱱᱟ ᱨᱚᱲ ᱦᱮᱸ ᱡᱚᱦᱟᱨ ᱜᱮ
ᱚᱻ ᱦᱩᱸ
ᱥᱟᱯᱷᱟ ᱧᱚᱜ ᱟᱸᱡᱚᱢᱚᱜ ᱠᱟᱱᱟ ᱨᱚᱲ
ᱦᱚᱸ ᱰᱮᱨ ᱜᱮ ᱟᱸᱡᱚᱢᱚᱜ ᱠᱟᱱᱟ ᱨᱚᱲ
ᱟᱪᱷ
ᱪᱮᱫ ᱠᱚ ᱪᱮᱫ ᱠᱩᱧ ᱠᱟᱹᱢᱤ ᱠᱟᱱᱟ᱾
ᱮᱸᱻ ᱠᱟᱹᱢᱤ ᱫᱚ ᱪᱮᱫ ᱦᱚᱸ ᱵᱟᱝ ᱱᱤᱛᱚᱜ ᱫᱚ
ᱚᱸ
ᱟ ᱠᱤᱫᱩᱵ ᱠᱚᱫᱚ ᱦᱩᱭ ᱱᱟ ᱥᱮ ᱟ. ᱣᱨᱤ
ᱟᱸ ᱦᱩᱭ ᱠᱟᱱᱟ᱾ ᱮᱱᱟᱱ ᱧᱚᱜ ᱨᱮᱜᱮ
ᱢᱟᱱᱮ ᱚᱸᱻ ᱟᱪᱪᱷᱟ ᱦᱳᱭ ᱛᱚ ᱟ ᱨᱮᱸᱻ ᱪᱮᱫ ᱤᱫᱤ ᱠᱟᱛᱮᱜ ᱞᱟᱝ ᱜᱟᱞᱢᱟᱨᱟᱣᱟ ᱟᱯᱮᱥᱮᱫ ᱠᱟᱨᱟᱢ ᱦᱩᱭᱩᱜᱼᱟ ᱠᱟᱨᱟᱢ ᱯᱚᱨᱚᱵᱽ
ᱵᱟᱝ
ᱵᱟᱝ ᱦᱩᱭᱩᱜᱼᱟ᱾ ᱛᱟᱦᱚᱞᱮ ᱪᱮᱫ ᱯᱚᱨᱚᱵᱽ ᱦᱩᱭᱩᱜ ᱜᱮᱭᱟ
ᱟᱞᱮ ᱥᱮᱫ ᱫᱚ ᱯᱚᱨᱚᱵᱽ ᱠᱚᱫᱚ ᱚᱱᱠᱟᱱᱟᱜ ᱪᱚᱝ ᱵᱟᱝ ᱦᱩᱭᱩᱜ ᱜᱮᱭᱟ ᱟᱞᱮ ᱥᱮᱫ ᱫᱚ ᱯᱚᱨᱚᱵᱽ ᱫᱚ ᱚᱱᱠᱟᱱ ᱪᱮᱫ ᱦᱚᱸ ᱵᱟᱝ ᱦᱩᱭᱩᱜ ᱜᱮᱭᱟ ᱮᱢᱱᱤ ᱡᱟᱦᱟᱸ ᱟᱸ ᱱᱚᱣᱟ ᱠᱚᱫᱚ ᱦᱩᱭᱩᱜ ᱜᱮᱭᱟ ᱡᱟᱦᱟᱸ ᱵᱟᱦᱟ ᱫᱟᱥᱟᱸᱭ ᱫᱚ ᱩᱱᱟᱹᱜ ᱴᱟᱜ ᱵᱟᱝ ᱦᱩᱭᱩᱜ ᱜᱮᱭᱟ ᱵᱟᱦᱟ ᱥᱚᱦᱨᱟᱭ ᱤᱱᱠᱟᱹ ᱫᱚ ᱦᱩᱭᱩᱜ ᱜᱮᱭᱟ ᱵᱟᱦᱟ ᱥᱚᱦᱨᱟᱭ ᱤᱭᱟᱹ ᱠᱚᱫᱚ ᱦᱩᱭᱩᱜ ᱜᱮᱭᱟ ᱠᱤᱱᱛᱩ ᱦᱚᱸ ᱱᱤᱭᱟᱹ ᱦᱚᱸ ᱦᱩᱭᱩᱜ ᱜᱮᱭᱟ ᱱᱮᱛᱟᱨ
ᱚᱸ ᱢᱟᱜ ᱢᱚᱬᱮ ᱦᱚᱸ ᱦᱩᱭᱩᱜᱼᱟ᱾
ᱦᱚᱸ ᱦᱩᱭᱩᱜ ᱜᱮᱭᱟ
ᱟᱪᱪᱷᱟ ᱟᱞᱮᱥᱮᱫ ᱦᱚᱸ ᱚᱱᱟ ᱠᱚᱜᱮ ᱦᱩᱭᱩᱜᱼᱟ ᱵᱟᱦᱟ ᱥᱚᱨᱦᱟᱭ ᱦᱳᱭ ᱦᱳᱭ
ᱚᱱᱟ ᱫᱚ ᱥᱤᱡᱮᱱ ᱨᱮᱱᱟᱜ ᱠᱟᱱᱟ ᱛᱚ ᱴᱟᱭᱤᱢ ᱚᱱᱩᱡᱟᱭᱤ ᱜᱮ ᱦᱩᱭᱩᱜᱼᱟ᱾ ᱴᱟᱭᱤᱢ ᱦᱩᱭ ᱞᱮᱱ
ᱦᱮᱸ ᱦᱮᱸ
ᱟᱪᱪᱷᱟ ᱟᱨ ᱛᱟᱦᱚᱞᱮ ᱱᱮᱥ ᱫᱚ ᱢᱟᱜ ᱢᱚᱬᱮ
ᱞᱟᱹᱭᱮᱫ ᱟᱹᱧ ᱟᱯᱮ ᱥᱚᱢᱚᱭ ᱫᱚ ᱱᱤᱭᱟᱹ ᱱᱤᱭᱟᱹ ᱥᱮᱱ ᱮᱸᱜ ᱞᱟᱹᱭ ᱫᱟᱹᱧ ᱟᱯᱮᱥᱮᱫ ᱱᱤᱭᱟᱹ ᱥᱚᱢᱚᱭ ᱪᱮᱫ ᱠᱚᱠᱚ ᱪᱟᱥ ᱵᱟᱥ ᱮᱫᱟ
ᱩᱸᱻ ᱱᱤᱭᱟᱹ ᱥᱩᱢᱟᱹᱭ ᱫᱚ ᱟᱞᱮ ᱫᱚ ᱚᱸᱻ ᱦᱩᱲᱩ ᱜᱮᱞᱮ ᱪᱟᱥ ᱫᱟ ᱟᱨ ᱚᱝᱠᱟ ᱫᱚ ᱪᱮᱫ ᱦᱚᱸ ᱵᱟᱝ
ᱵᱟᱦᱟ ᱠᱚ ᱥᱚᱵᱽᱡᱤ ᱠᱚ
ᱵᱟᱝ ᱚᱝᱠᱟ ᱫᱚ ᱟᱞᱮ ᱫᱚ ᱦᱳᱲᱳ ᱜᱮᱞᱮ ᱪᱟᱥ ᱜᱮᱭᱟ ᱟᱨ ᱟᱞᱮᱥᱮᱫ ᱫᱚ ᱫᱟᱜ ᱨᱮᱱᱟᱜ ᱠᱟᱹᱴᱤᱡ ᱢᱟᱱᱮ ᱤᱡ ᱚᱵᱷᱟᱵᱽ ᱧᱚᱜ ᱜᱮᱭᱟᱞᱮ ᱛᱟᱦᱚᱞᱮ ᱚᱝᱠᱟ ᱫᱚ ᱵᱟᱝ ᱦᱩᱭᱩᱜ ᱜᱮᱭᱟ᱾ ᱥᱮᱨᱢᱟ ᱡᱟᱹᱲᱤ ᱛᱮ ᱥᱩᱫᱩ ᱚᱱᱮ ᱦᱩᱲᱩ ᱜᱮᱞᱮ ᱪᱟᱥᱟ ᱟᱨ ᱩᱝᱠᱟ ᱫᱚ ᱪᱮᱜ ᱦᱚᱸ ᱵᱟᱝ᱾
ᱦᱮᱸ ᱦᱩᱭᱩᱜ ᱜᱮᱭᱟ ᱟᱞᱮ ᱥᱮᱱ ᱫᱚ ᱵᱟᱦᱟ, ᱞᱟᱹᱭᱫᱟᱹᱧ ᱮᱸ ᱟᱞᱮᱥᱮᱫ ᱫᱚ ᱦᱳᱭᱳᱜ ᱠᱟᱱᱟ ᱟᱭᱤ ᱵᱟᱦᱟ ᱠᱚ ᱪᱟᱥ ᱜᱮᱭᱟ᱾ ᱨᱚᱡᱚᱱᱤ ᱜᱚᱱᱫᱟ, ᱠᱟᱸᱫᱟ ᱟᱨ ᱥᱚᱵᱽᱡᱤ ᱵᱚᱞᱛᱮ ᱱᱚᱜ-ᱚᱭ ᱥᱚᱥᱟ᱾ ᱥᱚᱥᱟ ᱠᱚ ᱪᱟᱥ ᱜᱮᱭᱟ ᱟᱨ᱾ ᱱᱤᱭᱟᱹ ᱥᱚᱢᱚᱭ ᱫᱚ ᱥᱚᱛᱛᱟ ᱟᱸ ᱠᱚ ᱪᱟᱥ ᱠᱟ ᱩᱰᱩᱠᱚᱜ ᱠᱟᱱ ᱛᱟᱠᱚᱣᱟ᱾ ᱟᱸ ᱯᱟᱭᱠᱟᱹᱨᱤ ᱠᱚ ᱦᱤᱡᱩᱜ ᱠᱟᱱᱟ᱾ ᱞᱮᱱᱰᱟᱨᱛᱮ ᱠᱚ ᱟᱜᱩᱭᱮᱫ ᱛᱟᱠᱚ ᱚᱱᱟᱛᱮ ᱛᱮᱜᱮ ᱠᱚ ᱤᱫᱤ ᱤᱫᱤᱞᱮᱢ ᱜᱮ᱾